ᱟᱞᱤᱧᱟᱜ ᱠᱟᱛᱷᱟ ᱟᱪᱪᱷᱟ ᱟᱪᱪᱷᱟ ᱦᱚ ᱱᱟᱯᱟᱭ ᱜᱮ ᱛᱚ ᱚᱠᱟ ᱨᱮᱞᱟᱝ ᱛᱷᱩᱠᱩᱢ ᱦᱟᱛᱟᱣ ᱞᱮᱫ-ᱟ ᱟᱞᱟᱝ
ᱦᱮᱸ
ᱚᱠᱟᱨᱮᱞᱟᱝ ᱛᱷᱩᱠᱩᱢ ᱦᱟᱛᱟᱣ ᱞᱮᱫ-ᱟ ᱟᱞᱟᱝ ᱟᱜ ᱠᱟᱛᱷᱟ,
ᱟᱪᱪᱷᱟ ᱟᱞᱟᱝ ᱟᱜ ᱠᱟᱛᱷᱟ ᱚᱱᱟ, ᱱᱤᱭᱟᱹ ᱡᱮ ᱠᱟᱭᱨᱟ ᱮᱯ ᱨᱮᱱᱟᱜ ᱩᱱᱤ ᱡᱟᱦᱟᱸᱭ ᱟᱵᱚᱭᱤᱡ ᱠᱚᱢᱩᱱᱤᱴᱤ ᱨᱤᱱᱤᱡ ᱡᱟᱦᱟᱸᱭ।
ᱡᱮ ᱦᱮᱰ ᱠᱟᱱᱟᱭ,
ᱮᱰᱢᱤᱱ ᱠᱟᱱᱟᱭ ᱥᱟᱱᱛᱟᱞᱤ ᱮ ᱟᱭ ᱞᱮᱵ ᱨᱤᱱᱤᱡ ᱩᱱᱤ ᱴᱟᱜ, ᱠᱤ ᱰᱟᱭᱨᱮᱠᱴ ᱢᱟᱱᱮ ᱠᱟᱭᱨᱟ ᱮᱯᱥ ᱥᱟᱞᱟᱜ ᱢᱟᱱᱮ ᱤᱭᱟ. ᱢᱮᱱᱟᱭᱟ। ᱠᱟᱨᱚᱱ ᱩᱱᱤ ᱟᱹᱰᱤᱜᱟᱱ ᱢᱟᱱᱮ ᱦᱚ ᱛᱚᱛᱴᱛᱷᱚ ᱠᱚᱭ ᱮᱠᱥᱮᱥ ᱫᱟᱲᱮᱭᱟᱜ ᱠᱟᱱᱟ, ᱛᱚ ᱚᱱᱟ ᱜᱮᱞᱤᱧ ᱞᱟᱹᱭ ᱮᱫ ᱛᱟᱦᱮᱸᱱᱟ। ᱟᱫᱚ ᱢᱤᱫ ᱯᱚᱠᱠᱷᱮ ᱫᱚ ᱵᱷᱟᱹᱜᱤ ᱦᱚᱸ ᱵᱷᱟᱜᱤᱜ ᱠᱟᱱᱟᱭ ᱩᱱᱤ ᱟᱹᱰᱤ ᱜᱟᱱ ᱥᱟᱦᱟᱡᱡᱚᱭᱮᱫ ᱵᱚᱱᱟᱭ᱾
ᱦᱮᱸ
ᱚᱱᱟ ᱤᱭᱟᱹ ᱠᱚ ᱧᱮᱞ ᱟᱛᱮ।
ᱜᱚᱲᱚ ᱥᱚᱯᱚᱦᱚᱫ ᱮᱢᱟᱵᱚᱱ ᱠᱟᱱ ᱜᱮᱭᱟ ᱦᱮᱸ ᱥᱮ, ᱚᱱᱟ ᱚᱠᱛᱚᱭ ᱮᱢᱟᱵᱚᱱ ᱠᱟᱱᱟᱭ ᱟᱵᱚ ᱯᱨᱚᱛᱛᱮᱠᱴᱟᱯᱰᱮᱴ ᱮ ᱵᱟᱲᱟᱭ ᱦᱚᱪᱚᱭᱮᱫ ᱵᱚᱱᱟᱭ। ᱦᱮᱸ। ᱡᱟᱦᱟᱸ ᱠᱚᱨᱮ ᱡᱩᱫᱤ ᱟᱵᱚ ᱮᱸᱴᱠᱮᱴᱚᱬᱮ ᱦᱩᱭᱩᱜ ᱠᱟᱱ ᱠᱷᱟᱱ ᱚᱱᱟ ᱠᱚᱦᱚᱸ ᱤᱫᱤ ᱠᱟ ᱠᱟᱛᱮᱫ ᱟᱵᱚ ᱡᱟᱦᱟᱸᱭ ᱜᱮ। ᱩᱱᱤ ᱜᱚᱲᱚ ᱥᱚᱯᱚᱦᱚᱫ ᱮᱢᱟᱵᱚᱱ ᱠᱟᱱ ᱜᱮᱭᱟ ᱦᱮᱸ ᱥᱮ।
ᱦᱳᱭ ᱦᱳᱭ ᱵᱟᱝ ᱛᱮᱦᱮᱧ ᱤᱧ, ᱚᱱᱟ ᱢᱤᱴᱤᱝ ᱨᱧ ᱡᱚᱭᱮᱱ ᱞᱮᱱᱟ ᱟᱨ ᱪᱮᱫ,
ᱟᱪᱪᱷᱟ,
ᱟᱫᱚ ᱟᱸᱡᱚᱢ ᱵᱟᱲᱟᱭ ᱮᱫ ᱛᱟᱦᱮᱱᱤᱧ ᱟᱫᱚ ᱢᱟᱱᱮ ᱛᱮᱦᱮᱧ ᱫᱚ ᱡᱟᱦᱟᱸᱭ ᱱᱟᱣᱟ ᱠᱚ ᱵᱚᱞᱚ ᱠᱟᱱᱟ, ᱚᱱᱟ ᱤᱭᱟᱹ ᱵᱷᱤᱰᱭᱳ ᱠᱚ ᱧᱮᱞ ᱠᱟᱜ-ᱟ ᱥᱮ ᱵᱟᱝ ᱟ, ᱚᱱᱟ ᱤᱫᱤ ᱠᱟᱛᱮᱜ ᱞᱟᱹᱭᱮᱫ ᱛᱟᱦᱮᱸᱱᱟ ᱦᱳᱭ ᱟᱫᱚ ᱤᱧ ᱢᱟ ᱚᱱᱟ ᱤᱫᱤ ᱠᱟᱛᱮ, ᱧᱮᱞ ᱵᱟᱲᱟ ᱞᱮ-ᱟ। ᱟᱨ ᱜᱟᱭᱤᱰ ᱞᱟᱭᱤᱱ ᱚᱱᱟ ᱠᱚᱜᱮ ᱞᱟᱹᱭ ᱵᱟᱲᱟᱭ ᱛᱟᱦᱮᱱᱟ, ᱟᱫᱚ ᱞᱟᱹᱭ ᱟᱸᱡᱚᱢ ᱠᱟᱹᱧ, ᱟᱫᱚ ᱩᱲᱩᱠ ᱦᱮᱡ ᱮᱱᱟᱹᱧ ᱯᱩᱨᱟᱹ ᱫᱚ ᱢᱤᱴᱤᱝ ᱫᱚ ᱵᱟᱹᱧ ᱛᱤᱨᱤᱥ ᱢᱤᱱᱤᱴ ᱨᱮᱱᱟᱜ ᱛᱟᱦᱮᱸᱞᱮᱱᱟ। ᱟᱫᱚ ᱛᱟᱣ ᱤᱧ ᱫᱚ ᱩᱱ ᱥᱚᱢᱚᱭ ᱵᱟᱹᱧ ᱮᱴᱮᱱ ᱞᱮᱫᱼᱟ ᱟᱨ ᱪᱮᱫ ᱟᱫᱚ ᱞᱟᱹᱭᱤᱧ ᱚᱱᱟ ᱠᱚᱜᱮ ᱨᱚᱲ ᱵᱟᱲᱟ ᱦᱩᱭᱩᱜ ᱠᱟᱱᱟ ᱛᱚ। ᱟᱫᱚ ᱚᱱᱟ ᱠᱷᱟᱛᱤᱨ ᱤᱧ ᱫᱚ ᱩᱰᱩᱠ ᱦᱮᱡᱱᱤᱧ ᱟᱫᱚ ᱱᱚᱛᱮᱨᱮ ᱟᱨᱚ ᱮᱴᱟᱜ ᱠᱚ ᱥᱟᱞᱟᱜ ᱤᱧ। ᱯᱷᱳᱱᱤᱧ ᱱᱚᱰᱮ ᱠᱚᱞ ᱨᱮ ᱠᱟᱴᱤᱡ
ᱟᱪᱪᱷᱟ ᱟᱪᱪᱷᱟ। ᱡᱮ ᱟᱵᱤᱱ ᱪᱮᱫ ᱞᱮᱠᱟ ᱵᱤᱱ ᱵᱩᱡᱷᱟᱹᱣᱟ ᱱᱚᱣᱟ ᱠᱟᱨᱭᱟ ᱵᱮᱵᱚᱦᱟᱨ ᱵᱟᱲᱟ ᱠᱟᱛᱮᱫ।
ᱟᱫᱚ ᱱᱤᱛᱚᱜᱜ ᱫᱚ ᱢᱟᱱᱮ ᱥᱟᱹᱨᱤ ᱵᱚᱞᱛᱮ।
ᱦ
ᱱᱤᱛᱚᱜ ᱢᱟᱱᱮ ᱯᱩᱭᱥᱟᱹ ᱵᱚᱞᱚᱱ ᱟᱹᱞᱤᱧ ᱠᱚᱢ ᱜᱮᱞᱤᱧ ᱧᱮᱞᱮᱜᱼᱟ ᱛᱚ। ᱟᱫᱚ ᱠᱟᱹᱴᱤᱡ ᱢᱤᱫᱴᱟᱝ ᱡᱮ ᱪᱮᱫᱟᱜ ᱞᱤᱧ ᱠᱚᱨᱟᱭᱟ ᱤᱱᱠᱟᱹ ᱵᱩᱡᱷᱟᱹᱜ ᱠᱟᱱᱟ ᱟᱨᱠᱤ। ᱟᱫᱚ ᱱᱤᱭᱟᱹᱢᱟ ᱵᱟᱲᱟᱭ ᱠᱟᱛᱷᱟ ᱜᱮ ᱡᱮ ᱢᱤᱫ ᱫᱤᱱ ᱠᱤ ᱵᱟᱨ ᱫᱤᱱ। ᱛᱚ ᱡᱟᱦᱟᱱᱟᱜ ᱡᱤᱱᱤᱥ ᱫᱚ ᱵᱟᱝ ᱦᱳᱼᱟ।
ᱦᱳᱭ ᱦᱳᱭ ᱦᱳᱭ ᱦᱳᱭ ᱱᱚᱣᱟ ᱜᱮ ᱠᱟᱛᱷᱟ।
ᱵᱷᱟᱜᱤ ᱡᱤᱱᱤᱥ ᱠᱤ ᱧᱟᱢ ᱞᱟᱹᱜᱤᱫ ᱠᱟᱹᱴᱤᱡ ᱪᱩᱞᱩᱝ। ᱱᱤᱡᱮ ᱫᱚ ᱫᱚᱦᱚ ᱫᱚᱨᱠᱟᱨ।
ᱫᱷᱳᱨᱡᱚ ᱡᱟᱦᱟᱸ ᱵᱚᱱ ᱦᱟᱛᱟᱣ ᱟᱠᱟᱫ
ᱥᱚᱢᱚᱭ ᱠᱟᱹᱴᱤᱡ ᱞᱟᱜᱟᱜᱼᱟ ᱚᱠᱛᱚ ᱠᱟᱹᱴᱤᱡ ᱞᱟᱜᱟᱜᱼᱟ।
ᱦᱩᱸ
ᱟᱫᱚ ᱚᱱᱟ ᱠᱷᱟᱹᱛᱤᱨ ᱟᱹᱞᱤᱧ ᱦᱚᱸ ᱞᱟᱹᱭᱟᱞᱤᱧ। ᱠᱟᱹᱢᱤ ᱤᱫᱤᱭᱟᱵᱚᱱ ᱪᱮᱫ ᱪᱤᱠᱟᱹ ᱭᱮᱱᱟ ᱫᱮ ᱧᱮᱞ ᱦᱩᱭᱩᱜᱼᱟ ᱪᱮᱫ ᱪᱤᱠᱟᱹ ᱯᱚᱨᱮᱛᱮ ᱪᱮᱫ ᱠᱟ ᱟᱫᱚ ᱟᱹᱞᱤᱧᱟᱜ ᱱᱚᱰᱮ ᱚᱱᱟ ᱯᱩᱭᱥᱟᱹ ᱡᱟᱦᱟᱸ ᱨᱮ ᱵᱚᱞᱚᱱᱟ ᱚᱱᱟ ᱠᱚᱦᱚᱸ ᱵᱟᱝ ᱡᱩᱲᱟᱹᱣ ᱟᱠᱟᱱᱟ ᱛᱚ ᱟᱞᱮᱻ ᱩᱱᱟᱹᱜ ᱞᱤᱧ ᱠᱚᱞ ᱵᱟᱲᱟ ᱠᱮᱭᱟ ᱱᱤᱛ ᱦᱚᱸ ᱚᱱᱟ ᱨᱮᱱᱟᱜ ᱤᱭᱟᱹ ᱢᱟ ᱵᱟᱝ ᱦᱮᱡ ᱟᱠᱟᱱᱟ ᱚᱱᱟ ᱡᱩᱲᱟᱹᱣ ᱨᱮᱱᱟᱜ ᱤᱭᱟᱹ ᱦᱚᱸ ᱵᱟᱝ ᱦᱮᱡ ᱟᱠᱟᱱᱟ ᱟᱫᱚ ᱚᱱᱟ ᱜᱮᱞᱤᱧ ᱤᱭᱟᱹ ᱵᱟᱲᱟᱭᱮᱫ ᱛᱟᱦᱮᱸ ᱫᱚ ᱪᱤᱱᱛᱟᱹ ᱵᱷᱟᱵᱱᱟᱭᱮᱫ ᱛᱟᱦᱮᱫ ᱫᱚᱧ ᱡᱮ ᱪᱮᱫ ᱵᱮᱯᱟᱨ ᱚᱱᱟ ᱠᱚᱜᱮ ᱟᱨ ᱪᱮᱫ ᱟᱫᱚ ᱛᱟᱨᱯᱚᱨ ᱠᱟᱹᱴᱤᱡ ᱦᱚᱲ ᱠᱚ ᱡᱟᱦᱟᱸᱭ ᱜᱚᱝᱠᱮ ᱠᱚ ᱥᱟᱞᱟᱜ ᱨᱚᱯᱚᱲ ᱦᱩᱭᱱᱟ ᱚᱱᱟ ᱫᱚ ᱨᱚᱯᱚᱲ ᱨᱚᱯᱚᱲ ᱛᱮ ᱩᱰᱤ ᱦᱚᱲ ᱥᱟᱞᱟᱜ ᱵᱷᱟᱜᱮ ᱦᱚᱸ ᱵᱩᱡᱷᱟᱹᱣ ᱦᱩᱭᱱᱟ ᱟᱫᱚ ᱞᱟᱹᱭᱮᱜ-ᱟᱭ ᱢᱤᱫᱴᱟᱝ ᱡᱤᱱᱤᱥ ᱫᱚ ᱦᱩᱭᱩᱜ ᱠᱟᱱᱟ ᱡᱮ ᱤᱭᱟᱹ ᱠᱚ ᱢᱟᱱᱮ ᱫᱤᱥᱚᱢ ᱨᱤᱱ ᱡᱟᱦᱟᱸᱭ ᱦᱟᱯᱲᱟᱢ ᱠᱚ ᱢᱮᱱᱟᱜ ᱠᱚᱣᱟ ᱩᱱᱠᱩ ᱠᱚ ᱥᱟᱞᱟᱜ ᱨᱚᱲ ᱠᱚ ᱦᱩᱭᱩᱜ ᱠᱟᱱᱟ ᱢᱤᱫᱴᱟᱝ ᱵᱷᱟᱜᱤ ᱵᱩᱡᱷᱟᱹᱣᱮᱱᱟ ᱟᱨ ᱪᱮᱫ ᱟᱫᱚ ᱞᱟᱹᱭᱟᱹᱧ ᱵᱷᱟᱜᱤ ᱵᱩᱡᱷᱟᱹᱜ ᱠᱟᱱᱟ ᱡᱚᱠᱷᱚᱱ ᱠᱚᱨᱟᱣ ᱦᱩᱭ ᱞᱮᱱ ᱜᱮ ᱯᱩᱭᱥᱟᱹ ᱫᱚ ᱟᱥᱚᱞᱮ ᱤᱧᱟᱹᱜ ᱢᱤᱫ ᱥᱮᱫ ᱠᱷᱚᱱ ᱫᱚ ᱢᱟᱱᱮ ᱦᱤᱡᱩᱜ ᱠᱟᱱ ᱜᱮᱭᱟ ᱯᱩᱭᱥᱟᱹ ᱟᱫᱚ ᱚᱱᱟ ᱠᱷᱟᱹᱛᱤᱨ ᱵᱷᱟᱜᱤ ᱵᱩᱡᱷᱟᱹᱜ ᱠᱟᱱᱟ ᱱᱟᱛᱮ ᱠᱷᱚᱱ ᱦᱚᱸ ᱡᱩᱫᱤ ᱧᱮᱞ ᱦᱩᱭᱮᱱ ᱜᱮ ᱱᱤᱛᱚᱜ ᱵᱷᱟᱜᱤ ᱵᱩᱡᱷᱟᱹᱜ ᱠᱟᱱᱟ ᱠᱚᱨᱟᱣ ᱤᱫᱤ ᱦᱩᱭ ᱞᱮᱱ ᱜᱮ ᱯᱩᱭᱥᱟᱹ ᱡᱟᱦᱟᱸ ᱛᱤᱱᱟᱹᱜ ᱜᱮ ᱵᱚᱞᱚᱭᱮᱱ ᱠᱷᱟᱱ ᱧᱮᱞ ᱦᱩᱭᱩᱜᱼᱟ ᱥᱮ ᱪᱮᱫ ᱵᱤᱱ ᱞᱟᱹᱭᱮᱫ-ᱟ ᱱᱤᱛᱚᱜ ᱫᱚ ᱢᱟᱱᱮ ᱯᱩᱭᱥᱟᱹ ᱵᱮᱯᱟᱨ ᱴᱟᱜ ᱫᱚ ᱟᱫᱚ ᱩᱱᱟᱹᱜ ᱵᱟᱞᱤᱧ ᱪᱤᱱᱛᱟᱹᱭᱮᱜ-ᱟ ᱱᱤᱛᱚᱜ ᱫᱚ ᱱᱤᱭᱟᱹ ᱮᱯᱷ ᱴᱟᱜ ᱜᱮ ᱡᱩᱫᱤ ᱵᱷᱟᱜᱮ ᱞᱤᱧ ᱢᱟᱱᱮ ᱨᱟᱹᱥᱠᱟᱹᱭ ᱡᱟᱹᱱᱤᱡ ᱟᱨ ᱪᱮᱫ ᱦᱚᱲ ᱠᱚ ᱥᱟᱞᱟᱜ ᱨᱚᱯᱚᱲ ᱵᱟᱲᱟ ᱟᱛᱮᱫ ᱩᱸᱠᱩᱣᱟᱜ ᱢᱟᱱᱮ ᱱᱤᱭᱟᱹᱫ ᱵᱮᱯᱟᱨ ᱴᱟᱜ ᱦᱩᱭᱩᱜ ᱠᱟᱱᱟ ᱟᱹᱞᱤᱧ ᱠᱟᱹᱴᱤᱡ ᱦᱚᱲ ᱠᱚ ᱥᱟᱞᱟᱜ ᱨᱚᱯᱚᱲ ᱵᱟᱲᱟ ᱛᱮ ᱥᱮ ᱠᱟᱹᱴᱤᱡ ᱢᱚᱱᱮ ᱢᱚᱱᱮ ᱞᱤᱧ ᱵᱩᱡᱷᱟᱹᱣᱮᱜ-ᱟ ᱵᱟᱲᱟᱭᱟᱢ ᱛᱚ, ᱡᱮ ᱟᱹᱞᱤᱧ ᱢᱚᱱᱮ ᱥᱟᱱᱛᱟᱲ ᱨᱚᱲ ᱨᱮ ᱠᱟᱹᱴᱤᱡ, ᱤᱭᱟᱹ ᱜᱮᱭᱟᱞᱤᱧ᱾
ᱞᱤᱪᱟᱹᱲ ᱧᱚᱜ ᱜᱮᱭᱟᱵᱤᱱ ᱦᱮᱸ ᱥᱮ᱾
ᱯᱤᱪᱷᱟᱹ ᱜᱮᱭᱟᱞᱤᱧ, ᱟᱫᱚ ᱩᱱᱠᱩᱣᱟᱜ ᱨᱚᱯᱚᱲ ᱠᱚ ᱟᱸᱡᱚᱢ ᱵᱟᱲᱟ ᱟᱛᱮᱫ ᱠᱟᱹᱴᱤᱡ ᱥᱮᱬᱟ ᱦᱚᱸ ᱧᱟᱢᱚᱜ ᱠᱟᱱᱟ ᱟᱨ ᱦᱚᱸᱜ-ᱚᱭ ᱡᱮ ᱨᱚᱲ ᱞᱮᱜ-ᱟ ᱞᱤᱧ ᱠᱟᱹᱴᱤᱡ ᱨᱚᱲ ᱦᱚᱸ ᱯᱚᱦᱚᱰᱚᱜ ᱠᱟᱱᱟᱞᱤᱧ,
ᱦᱳᱭ᱾
ᱟᱫᱚ ᱦᱳᱭ ᱚᱱᱟ ᱴᱟᱜ ᱵᱷᱟᱜᱤ ᱵᱩᱡᱷᱟᱹᱜ ᱠᱟᱱᱟ᱾
ᱟᱪᱪᱷᱟ᱾ ᱟᱹᱞᱤᱧ ᱦᱚᱸ ᱡᱚᱠᱷᱚᱱ ᱱᱟᱣᱟ ᱱᱟᱣᱟ ᱞᱤᱧᱻ ᱦᱮᱡ ᱮᱱᱟ, ᱩᱱ ᱥᱚᱢᱚᱭ ᱦᱚᱸ ᱨᱚᱲ ᱠᱚᱨᱮ ᱦᱚᱸ ᱠᱟᱹᱴᱤᱡ ᱜᱮ ᱮᱴᱠᱮ ᱴᱚᱬᱮᱸ ᱞᱮᱫ ᱮᱸ ᱮᱴᱠᱮ ᱴᱚᱬᱮᱸ ᱧᱚᱜ ᱞᱮᱱ ᱜᱮᱭᱟᱞᱤᱧ᱾
ᱦᱚᱭ,
ᱮᱸ ᱛᱚ ᱱᱚᱜᱼᱚᱭ ᱵᱟᱹᱭ ᱵᱟᱹᱭᱛᱮ ᱡᱚᱠᱷᱚᱱ ᱵᱮᱵᱽᱦᱟᱨ ᱵᱟᱲᱟ ᱤᱫᱤᱜ ᱠᱟᱱᱟ ᱛᱚᱠᱷᱚᱱ ᱵᱟᱹᱭ ᱵᱟᱹᱭᱛᱮ ᱥᱮᱬᱟ ᱤᱫᱤ ᱦᱩᱭᱩᱜ ᱠᱟᱱᱟ, ᱦᱮᱸᱥᱮ ᱤᱢᱯᱩᱨᱩᱵᱷ ᱦᱩᱭᱩᱜ ᱠᱟᱱᱟ᱾
ᱦᱳᱭ, ᱡᱮᱢᱚᱱ ᱛᱮᱦᱮᱧ ᱢᱟᱱᱮ ᱤᱧ ᱱᱤᱭᱟᱹ ᱦᱩᱧ ᱧᱮᱞ ᱠᱮᱭᱟ, ᱢᱟᱱᱮᱜ ᱮᱴᱟᱜ ᱦᱚᱲ ᱠᱚᱦᱚᱸ ᱟᱯᱱᱟᱨ ᱴᱷᱮᱸᱱ ᱠᱷᱚᱱ ᱫᱚ ᱩᱰᱤ ᱠᱤᱪᱷᱩ ᱢᱟᱱᱮ ᱵᱟᱲᱟᱭᱮᱜ-ᱟ ᱠᱚ ᱥᱮᱬᱟᱭᱮᱜᱼᱟ ᱠᱚ, ᱢᱟᱱᱮ ᱟᱨᱚ ᱮᱴᱟᱜ ᱦᱚᱲ ᱴᱷᱮᱱ ᱠᱷᱚᱱ ᱦᱚᱸ ᱩᱰᱤ ᱠᱤᱪᱷᱩ ᱵᱟᱲᱟᱭᱮᱜ-ᱟ ᱠᱚ ᱥᱮᱬᱟᱭᱮᱜᱼᱟ ᱠᱚ ᱠᱟᱨᱚᱱ ᱛᱮᱦᱮᱧ ᱢᱮᱫᱴᱟᱝ ᱠᱟᱛᱷᱟ ᱦᱩᱞ ᱢᱟᱦᱟ ᱤᱫᱤᱭᱟᱛᱮᱫ ᱢᱟᱱᱮ ᱩᱰᱤ ᱦᱚᱲ ᱥᱟᱞᱟᱜ ᱡᱟᱦᱟᱸᱭ ᱥᱟᱞᱟᱜ ᱜᱮ ᱨᱚᱯ- ᱯᱚᱲ ᱦᱩᱭᱮᱱᱟ ᱩᱱᱤ ᱢᱚᱴᱟ ᱢᱩᱴᱤ ᱦᱩᱞ ᱢᱟᱦᱟ ᱤᱫᱤᱭᱟᱛᱮᱫ ᱡᱚᱯᱚᱲ ᱠᱮᱜᱼᱟᱭ ᱟᱨ ᱪᱮᱫ? ᱚᱱᱟᱻᱭ ᱢᱤᱫᱴᱟᱝ ᱠᱟᱛᱷᱟ ᱫᱚ ᱨᱟᱠᱟᱵ ᱠᱮᱜᱼᱟ, ᱟᱫᱚ ᱧᱮᱞ ᱜᱤᱭᱟᱹᱧ ᱟᱨ ᱟᱠᱚ ᱟᱠᱚ ᱵᱷᱤᱛᱤᱨ ᱨᱮ ᱡᱟᱦᱟᱸᱭ ᱨᱚᱯᱚᱲ ᱠᱟᱱᱟ ᱠᱚ ᱢᱤᱫᱴᱟᱝ ᱵᱚᱭᱦᱟ ᱥᱟᱞᱟᱹᱧ ᱨᱚᱲᱮᱫ, ᱮᱸ ᱛᱮᱦᱮᱧ ᱦᱩᱞ ᱢᱟᱦᱟ ᱤᱫᱤ ᱭᱟᱛᱮᱫ ᱡᱷᱚᱛᱚ ᱦᱚᱲ ᱜᱮᱠᱚ ᱨᱚᱲᱼᱮᱜ ᱟ᱾ ᱟᱫᱚ ᱚᱱᱟᱜᱮ ᱢᱟᱱᱮ ᱟᱹᱵᱤᱱ ᱴᱷᱮᱱ ᱠᱷᱚᱱᱤᱧ ᱟᱸᱡᱽᱚᱢᱮᱜᱼᱟ ᱠᱤᱪᱷᱩ ᱠᱟᱛᱷᱟ, ᱦᱮᱸ ᱟᱫᱚ ᱵᱟᱲᱟᱭᱚᱜ ᱠᱟᱱᱟ, ᱚᱱᱟ ᱟᱨᱚ ᱮᱴᱟᱜ ᱡᱟᱭᱜᱟ ᱨᱮᱞᱤᱧ ᱞᱟᱹᱭ ᱭᱮᱜᱼᱟ, ᱟᱨᱮ ᱩᱸᱠᱩ ᱦᱚᱸ ᱵᱟᱲᱟᱭᱮᱜᱼᱟ ᱠᱚ ᱦᱚᱭᱛᱳ ᱩᱰᱤ ᱦᱚᱲ ᱵᱟᱠᱚ ᱵᱟᱲᱟᱭ ᱠᱮᱭᱟ ᱡᱮ ᱛᱤᱨᱤᱥᱮ ᱡᱩᱱ ᱫᱚ ᱟᱵᱚᱣᱟᱜ ᱢᱮᱫᱴᱟᱝ ᱦᱩᱞ ᱢᱟᱦᱟ ᱯᱟᱞᱚᱱ ᱦᱩᱭᱩᱜᱼᱟ᱾ ᱩᱸᱠᱩ ᱦᱚᱸ ᱵᱟᱲᱟᱭ ᱧᱟᱢ ᱮᱜᱼᱟ ᱠᱚ᱾ ᱱᱤᱭᱟᱹ ᱡᱤᱱᱤᱥ ᱴᱟᱜ ᱧᱮᱞ ᱞᱮᱜᱼᱟ ᱞᱤᱧ ᱢᱟᱱᱮ ᱱᱩᱻᱭ ᱱᱤᱭᱟᱹ ᱮᱯ ᱫᱚ ᱢᱟᱱᱮᱜ ᱦᱚᱲ ᱠᱚ ᱨᱚᱲ ᱦᱚᱸ ᱥᱮᱬᱟ ᱠᱚ ᱠᱟᱱᱟᱭ ᱟᱨᱚ ᱨᱚᱲ ᱛᱟᱞᱟᱛᱮ ᱟᱨᱚ ᱩᱰᱰᱤ ᱠᱤᱪᱷᱩ ᱟᱵᱚᱣᱟᱜ ᱱᱤᱭᱟᱹ ᱠᱟᱞᱪᱟᱨ ᱨᱮᱱᱟᱜ ᱩᱰᱰᱤ ᱡᱤᱱᱤᱥ ᱠᱚ ᱚᱱᱟ ᱦᱚᱸ ᱥᱮᱬᱟ ᱦᱟᱠᱚ ᱠᱟᱱᱟᱭ᱾ ᱡᱮᱢᱚᱱ ᱤᱧ ᱦᱩᱞ ᱢᱟᱦᱟ ᱨᱮᱱᱟᱜ ᱚᱱᱟ ᱦᱩᱞ ᱣᱤᱫᱽᱨᱚ ᱦᱚᱸ ᱚᱠᱟ ᱥᱟᱞ ᱨᱮ ᱚᱠᱟ ᱫᱤᱜ, ᱢᱟᱱᱮ ᱫᱤᱱ ᱫᱚ ᱵᱟᱲᱟᱭᱟᱹᱧ, ᱥᱟᱞ ᱨᱮ ᱦᱩᱭ ᱞᱮᱱᱟ ᱚᱱᱟ- ᱵᱟᱹᱧ ᱵᱟᱲᱟᱭ ᱛᱟᱦᱮᱸᱱ, ᱢᱮᱫᱴᱟᱝ ᱮᱸ ᱦᱚᱲ ᱥᱟᱞᱟᱜ ᱨᱚᱯᱚᱲ ᱦᱩᱭ ᱮᱱᱟ, ᱮᱸ ᱩᱱᱤ ᱞᱟᱹᱭ ᱟᱹᱫ ᱫᱤᱧᱟᱭ ᱟᱴᱷᱨᱚ ᱥᱚ ᱯᱚᱧᱪᱟᱱᱱᱚ- ᱥᱟᱞ ᱨᱮ, ᱮᱸ ᱦᱩᱞ ᱢᱟᱦᱟᱸ- ᱦᱩᱞ ᱵᱤᱫᱽᱨᱳᱦᱚ ᱟᱨᱟᱢᱵᱷᱚ ᱞᱮᱱᱟ ᱟᱫᱚ ᱤᱧ ᱢᱤᱫᱴᱟᱝ ᱱᱚᱜᱼᱚᱭ ᱢᱤᱫᱴᱟᱝ ᱵᱟᱲᱟᱭ ᱧᱟᱢ ᱠᱤᱟᱹᱧ ᱢᱤᱫᱴᱟᱝ- ᱱᱤᱭᱟᱹ ᱤᱭᱟᱹ ᱟᱴᱷᱮᱨᱚᱥᱚ ᱯᱚᱧᱪᱟᱱᱱᱚ- ᱥᱟᱞ ᱨᱮ ᱥᱮᱨᱢᱟ ᱨᱮ- ᱱᱤᱭᱟᱹ ᱥᱮᱨᱢᱟᱨ ᱨᱮ ᱦᱩᱞ ᱵᱤᱫᱽᱨᱳᱚ ᱦᱩᱭ ᱞᱮᱱᱟ- ᱟᱫᱚ ᱦᱚᱜᱼᱚᱭ ᱱᱤᱝᱠᱟᱹ ᱜᱮ ᱠᱟᱹᱴᱤᱡ- ᱟᱹᱰᱤ ᱠᱤᱪᱷᱩ ᱵᱟᱲᱟᱭ ᱧᱟᱢᱚᱜ ᱠᱟᱱᱟ- ᱱᱤᱭᱟᱹ ᱠᱚᱧ ᱧᱮᱞ ᱠᱮᱭᱟ ᱟᱨ ᱪᱮᱫ ᱟᱨ ᱱᱚᱭ ᱞᱚᱲ ᱞᱟᱸᱫᱟ ᱢᱟᱱᱮ ᱨᱚᱲ ᱱᱤᱝᱠᱟᱹᱱ ᱫᱷᱚᱨᱚᱱ ᱠᱚ ᱟᱹᱰᱤ ᱠᱤᱪᱷᱩ ᱢᱟᱱᱮ ᱱᱤᱭᱟᱹ ᱢᱤᱫᱴᱟᱝ ᱤᱧᱟᱜ ᱪᱮᱫ ᱤᱧ ᱞᱟᱹᱭᱟ ᱤᱝᱞᱤᱥ ᱛᱮ ᱡᱟᱦᱟᱸ ᱠᱚ ᱞᱟᱹᱭᱟ ᱠᱚᱢᱤᱱᱤᱠᱮᱥᱚᱱ ᱥᱠᱤᱞ ᱚᱱᱟ ᱠᱚ ᱵᱟᱲᱟᱜ ᱠᱟᱱ ᱛᱤᱧᱟ ᱟᱨ ᱪᱮᱫ ᱢᱚᱱᱮ ᱢᱮ- ᱢᱟᱱᱮ ᱠᱟᱹᱴᱤᱡ ᱡᱟᱭᱦᱳᱠ ᱥᱮᱬᱟᱭᱫᱟᱹ ᱟᱨ ᱪᱮᱫ ᱦᱚᱲ ᱠᱚ ᱥᱟᱞᱟᱜ ᱪᱮᱫ ᱞᱮᱠᱟ- ᱢᱟᱱᱮ ᱚᱠᱟᱨᱮ ᱪᱮᱫ ᱞᱮᱠᱟ ᱨᱚᱯᱚᱲ ᱦᱩᱭᱩᱜᱭᱼᱟ ᱪᱮᱫ ᱞᱮᱠᱟ ᱠᱟᱛᱷᱟ ᱨᱮ ᱠᱟᱹᱴᱤᱡ- ᱢᱟᱱᱮ ᱨᱚᱲ ᱨᱚᱲ ᱦᱩᱭᱩᱜᱼᱟ ᱪᱮᱞᱠᱟ ᱚᱱᱟ ᱠᱚ ᱠᱟᱹᱴᱤᱡ- ᱥᱮᱬᱟᱭᱮᱫᱼᱟ ᱞᱤᱧ ᱟᱨ ᱪᱮᱫ ᱵᱷᱟᱜᱤ ᱵᱩᱡᱷᱟᱹᱜ ᱠᱟᱱᱟ-
ᱦᱚᱸ ᱚᱱᱟᱜᱮ ᱠᱟᱛᱷᱟ ᱫᱚ ᱫᱤᱥᱚᱢ ᱦᱚᱲ ᱥᱟᱞᱟᱜ ᱜᱮ ᱛᱚ ᱜᱟᱞᱢᱟᱨᱟᱣ ᱠᱚ ᱦᱩᱭᱩᱜ ᱠᱟᱱᱟ ᱥᱮ ᱚᱱᱟᱜᱤᱞᱤᱧ ᱞᱟᱹᱟ ᱫᱤᱥᱚᱢ ᱦᱚᱲ ᱫᱤᱥᱚᱢ ᱦᱚᱲ ᱠᱚ ᱥᱟᱞᱟᱜ ᱠᱟᱹᱴᱤᱡ ᱪᱩᱞᱩᱝ ᱜᱟᱞᱢᱟᱨᱟᱣ ᱠᱚ ᱦᱩᱭᱩᱜ ᱠᱟᱱᱟ ᱥᱮ- ᱟᱻ ᱚᱱᱟᱜᱮ ᱪᱮᱫᱞᱮᱠᱟ ᱨᱚᱲ ᱦᱩᱭᱩᱜᱼᱟ ᱚᱫᱷᱤᱠᱟᱝᱥᱚ ᱦᱚᱲ ᱠᱚᱫᱚ- ᱚᱝᱠᱟ ᱵᱟᱠᱚ ᱵᱩᱡᱷᱟᱹᱣ ᱫᱟᱲᱮᱭᱟ ᱪᱮᱫ ᱤᱧ ᱨᱚᱲᱟ ᱱᱤᱛᱚᱜ ᱦᱮᱸ ᱪᱮᱫ ᱤᱧ ᱞᱟᱹᱭᱟ ᱱᱚᱣᱟ ᱠᱚᱦᱚᱸ ᱵᱩᱡᱷᱟᱹᱣ ᱵᱟᱝ ᱜᱟᱱᱚᱜ ᱠᱟᱱᱟ ᱵᱟᱠᱚ ᱵᱩᱡᱷᱟᱹᱣ ᱫᱟᱲᱮᱭᱟᱜᱼᱟ ᱵᱟᱴ ᱱᱚᱰᱮ ᱨᱚᱲ ᱨᱚᱲᱛᱮ ᱡᱟᱦᱳᱠ- ᱱᱚᱣᱟ ᱮᱯᱨᱮ ᱨᱚᱲ ᱨᱚᱲᱛᱮ ᱡᱟᱦᱳᱠ ᱢᱚᱴᱟᱢᱩᱴᱤ ᱚᱱᱟ ᱠᱚᱦᱚᱸ ᱵᱟᱹᱭ ᱵᱟᱹᱭᱛᱮ ᱤᱢᱯᱨᱩᱵᱷᱢᱮᱱᱴ ᱦᱩᱭᱩᱜ ᱠᱟᱱ ᱜᱮᱭᱟ ᱦᱮᱸᱥᱮ ᱢᱤᱫᱴᱮᱱ ᱦᱚᱲ ᱥᱟᱞᱟᱜ ᱪᱮᱞ ᱠᱟᱢ ᱨᱚᱯᱚᱲᱟ ᱪᱮᱫ ᱞᱮᱠᱟ ᱜᱟᱞᱢᱟᱨᱟᱣ ᱞᱮᱠᱷᱟᱱ ᱵᱷᱟᱹᱜᱤᱜᱼᱟ ᱪᱤᱠᱟᱹᱛᱮ ᱦᱚᱲ ᱢᱟᱱᱮ ᱦᱟ ᱵᱷᱟᱜᱤ ᱢᱚᱱᱮ ᱢᱮᱭᱟᱭ- ᱦᱮᱸ ᱥᱮ ᱪᱮᱫ ᱞᱮᱠᱟ ᱨᱚᱲ ᱞᱮᱠᱷᱟᱱ ᱦᱚᱲ ᱠᱚ ᱠᱩᱥᱤᱭᱟᱜᱼᱟ ᱪᱮᱫ ᱞᱮᱠᱟ ᱨᱚᱲ ᱞᱮᱠᱷᱟᱱ ᱦᱚᱲ ᱵᱟᱠᱚ ᱠᱩᱥᱤᱭᱟᱜᱼᱟ ᱦᱮᱸ ᱱᱚᱣᱟ ᱠᱚᱦᱚᱸ ᱥᱮᱬᱟ ᱡᱚᱝ ᱨᱮᱭᱟᱜ ᱢᱤᱫᱴᱮᱱ ᱫᱟᱣ ᱧᱟᱢᱚᱜ ᱠᱟᱱᱟ ᱦᱮᱸᱥᱮ
ᱦᱚᱭ ᱦᱚᱭ
ᱦᱮᱸ
ᱟᱨ ᱢᱟᱱᱮ ᱠᱤᱪᱷᱩ ᱦᱚᱲ ᱥᱟᱞᱟᱜ ᱤᱧ ᱨᱚᱲ ᱠᱮᱭᱟ ᱢᱟᱱᱮ ᱟ ᱟᱹᱵᱤᱱ ᱡᱮᱢᱚᱱ ᱢᱟᱱᱮ ᱟᱹᱵᱤᱱ ᱡᱟ ᱵᱤᱱ ᱞᱟᱹᱭᱟ ᱥᱮ ᱥᱟᱹᱨᱤ ᱜᱮ ᱟᱹᱵᱤᱱ ᱞᱮᱠᱟ ᱜᱮ ᱢᱟᱱᱮ ᱱᱤᱝᱠᱟᱹ ᱦᱚᱲ ᱠᱚ ᱥᱟᱞᱟᱜ ᱤᱧ ᱧᱟᱯᱟᱢ ᱮᱱᱟ, ᱢᱟᱱᱮ ᱨᱚᱲ ᱦᱩᱭ ᱮᱱᱟ ᱮᱛᱚ ᱪᱮᱦᱨᱟ ᱠᱚ ᱞᱟᱹᱭᱮᱜᱼᱟ ᱥᱟᱹᱨᱤ ᱜᱮ ᱢᱟᱱᱮ ᱤᱧ ᱢᱚᱱᱮ ᱢᱚᱱᱮ ᱛᱤᱧ ᱵᱷᱟᱹᱵᱤᱭᱟ ᱢᱟᱱᱮ ᱤᱧ ᱦᱚ ᱡᱩᱫᱤ ᱱᱤᱝᱠᱟᱹᱧ ᱨᱚᱲ ᱫᱟᱲᱮᱭᱟᱜ ᱠᱮᱭᱟ ᱢᱟᱱᱮ ᱩᱰᱤ ᱪᱮᱦᱨᱟ ᱢᱟᱱᱮ ᱩᱱᱠᱩᱣᱟᱜ ᱥᱟᱱᱛᱟᱲ ᱡᱮ ᱢᱟᱱᱮ ᱡᱟ ᱠᱚ ᱞᱟᱹᱭ ᱮᱜᱼᱟ ᱢᱟᱱᱮ ᱩᱰᱤ ᱩᱰᱤ ᱢᱟᱱᱮ ᱤᱧᱟᱜ ᱢᱚᱪᱟ ᱨᱮ ᱚᱱᱟ ᱤᱭᱟᱹ ᱵᱟᱝ ᱩᱰᱩᱠ ᱫᱟᱲᱮᱭᱟᱜ ᱠᱟᱱᱟ ᱩᱱᱠᱩ ᱪᱮᱫ ᱤᱧ ᱞᱟᱹᱭ ᱟᱠᱚᱣᱟ ᱟᱨ ᱪᱮᱫ ᱟᱯᱮ ᱠᱚ ᱪᱮᱫ ᱤᱧ ᱞᱟᱹᱭ ᱟᱯᱮᱭᱟ ᱟᱨ ᱪᱮᱫ
ᱤᱧᱟᱜ ᱢᱚᱪᱟ ᱠᱷᱚᱱᱟᱜ ᱠᱟᱛᱷᱟ ᱜᱮ ᱵᱟᱝ ᱩᱰᱩ ᱠᱚᱜ ᱠᱟᱱᱟ ᱦᱮᱸᱥᱮ ᱟᱪᱪᱷᱟ ᱟᱪᱪᱷᱟ᱾ ᱦᱩᱸ ᱟᱸᱡᱚᱢ ᱟᱠᱟ ᱜᱤᱭᱟᱹᱧ ᱟᱸᱡᱚᱢ ᱥᱟ- ᱟᱸᱡᱚᱢ ᱟᱠᱟᱫ ᱜᱮ ᱛᱟᱦᱮᱸ ᱥᱟᱱᱟᱭᱟ ᱦᱮᱸ ᱥᱮ
ᱦᱳᱭ ᱦᱳᱭ ᱢᱟᱱᱮ ᱮ ᱢᱤᱫ ᱴᱟᱝ ᱢᱟᱱᱮ ᱮᱛᱚ ᱜᱩᱪᱷᱟᱹᱣ ᱟᱛᱮᱫ ᱮᱼᱼ ᱤᱧᱤᱜ ᱢᱤᱫ ᱴᱟᱝ ᱫᱟᱫᱟ ᱴᱤᱵᱷᱤ ᱨᱮ ᱮᱝᱠᱟᱨᱤᱝ ᱟᱭ᱾ ᱩᱱᱤ ᱦᱚᱸ ᱱᱤᱝᱠᱟᱹ ᱜᱮ ᱜᱩᱪᱷᱟᱹ ᱜᱩᱪᱷᱟᱹᱣ ᱟᱛᱮᱫᱼᱼ ᱨᱚᱲ ᱟᱭ ᱟᱨ ᱤᱱᱠᱟᱹ ᱜᱮ ᱤᱧ ᱧᱮᱞ ᱠᱮᱜ ᱤᱧ ᱱᱚᱸᱰᱮ ᱩᱰᱤ ᱦᱚᱲ ᱥᱟᱞᱟᱜ ᱤᱧ ᱨᱚᱯᱚᱲ ᱠᱮᱜᱼᱟ᱾ ᱦᱮᱸ ᱤᱱᱠᱟᱹ ᱜᱮ ᱢᱟᱱᱮ ᱜᱩᱪᱷᱟᱹᱣ ᱟᱛᱮᱫ ᱢᱟᱱᱮ ᱠᱩᱠᱞᱤ ᱠᱟᱱᱟ ᱠᱚ ᱢᱟᱱᱮᱼᱼ ᱵᱮᱯᱟᱨ ᱴᱟᱜ ᱮᱝᱠᱟᱨᱤᱝ ᱢᱟᱱᱮ ᱛᱚ ᱩᱱᱤ ᱫᱟᱫᱟ ᱴᱟᱜ ᱠᱩᱠᱞᱤ ᱠᱚᱣᱟᱭ᱾ ᱟᱨᱚ ᱚᱱᱟ ᱛᱟᱞᱟ ᱨᱮ ᱠᱟᱭᱪᱷᱩ ᱨᱮᱯᱷᱟ ᱨᱮᱱᱥᱮ ᱮᱢᱟ ᱠᱚᱣᱟ᱾
ᱦᱩᱸ
ᱤᱱᱠᱟᱹ ᱜᱮ ᱤᱧ ᱦᱚᱧ ᱧᱮᱞ ᱮᱜᱼᱟ ᱠᱤᱪᱷᱩ ᱤᱱᱠᱟᱹ ᱜᱮ ᱠᱩᱠᱞᱤ ᱢᱟᱱᱮ ᱩᱱᱠᱩ ᱟᱜᱼᱼ ᱠᱩᱠᱞᱤ ᱨᱮᱱᱟᱜ ᱡᱮ ᱫᱷᱚᱨᱚᱱ ᱴᱟᱜᱼᱼ
ᱦᱩᱸ
ᱢᱟᱱᱮ ᱮᱠ ᱫᱚᱢ ᱟᱞᱟᱫᱟ ᱨᱚᱠᱚᱢ ᱜᱮ ᱩᱰᱰᱤ ᱵᱷᱟᱜᱤ ᱩᱰᱰᱤ ᱱᱟᱯᱟᱭ ᱟᱨᱠᱤ᱾
ᱟᱪᱪᱷᱟ ᱟᱪᱪᱷᱟ᱾
ᱦᱩᱸ ᱟᱫᱚ ᱤᱧ ᱵᱷᱟᱵᱤ ᱟᱹᱧᱼᱼ ᱱᱩᱠᱩ ᱴᱷᱮᱱ ᱢᱤᱫᱴᱟᱱ ᱥᱟᱹᱨᱤ ᱜᱮ ᱴᱮᱞᱮᱱᱴ ᱢᱮᱱᱟᱜᱼᱟ᱾ ᱢᱤᱫᱴᱟᱝᱼᱼ ᱪᱮᱫ ᱠᱚ ᱞᱟᱹᱭᱟ ᱥᱟᱱᱛᱟᱲ ᱛᱮ ᱤᱧ ᱵᱟᱹᱧ ᱩᱭᱦᱟᱹᱨ ᱮᱜᱼᱟ,
ᱱᱟᱥᱮ ᱱᱟᱥᱮ ᱵᱟᱹᱭ ᱵᱟᱹᱭ ᱛᱮ ᱩᱭᱦᱟᱹᱨ ᱠᱚᱫᱚ ᱡᱷᱚᱛᱚ ᱠᱟᱛᱷᱟ ᱜᱮ ᱦᱟᱸᱜ ᱩᱭᱦᱟᱹᱨ ᱦᱤᱡᱩᱜᱼᱟ᱾
ᱦᱩᱸ
ᱟᱫᱚ ᱜᱚᱢᱠᱮ ᱱᱚᱣᱟ ᱵᱳᱨᱳ ᱵᱚᱸᱜᱟ ᱧᱮᱞ ᱠᱚᱫᱚ ᱵᱤᱱ ᱪᱟᱞᱟᱣ ᱵᱟᱲᱟ ᱟᱠᱟᱱᱟ ᱥᱮ ᱵᱟᱝᱟ? ᱵᱳᱨᱳ ᱨᱮ ᱵᱚᱸᱜᱟ ᱦᱩᱭᱩᱜ ᱜᱮᱭᱟ᱾
ᱮᱸ ᱵᱟᱝᱟ ᱜᱚᱝᱠᱮ ᱢᱟᱱᱮ ᱪᱟᱞᱟᱣ ᱨᱮᱱᱟᱜ ᱫᱚ ᱫᱚᱢᱮ ᱤᱪᱪᱷᱟᱹ ᱛᱟᱦᱮᱸ ᱢᱮᱱᱟᱜᱼᱟ᱾ ᱟᱨ ᱛᱟᱦᱮᱸ ᱦᱚᱸ ᱛᱟᱦᱮᱸ ᱨᱮᱱᱟᱜᱼᱼ ᱟᱫᱚ ᱥᱚᱢᱚᱭ ᱴᱟᱜ ᱜᱮ ᱩᱱ ᱥᱚᱢᱚᱭ ᱵᱟᱝ ᱧᱟᱢ ᱦᱩᱭ ᱠᱟᱱᱟ᱾ ᱚᱱᱟ ᱠᱷᱟᱹᱛᱤᱨᱼᱼ ᱵᱟᱝ ᱪᱟᱞᱟᱣ ᱦᱩᱭ ᱠᱟᱱᱟ ᱟᱨ ᱪᱮᱫ ᱟᱪᱪᱷᱟ ᱜᱚᱝᱠᱮ ᱮᱜᱟᱨᱚ ᱢᱤᱱᱤᱴ ᱦᱩᱭᱩᱜ ᱠᱟᱱᱟ ᱠᱤᱱᱛᱩ᱾
ᱟᱪᱪᱷᱟ ᱟᱪᱪᱷᱟ ᱚᱠᱛᱚ ᱦᱚᱸ ᱵᱟᱝ ᱵᱩᱡᱷᱟᱹᱣ ᱧᱟᱢᱚᱜ ᱠᱟᱱᱟ᱾
ᱦᱳᱭ ᱢᱟᱱᱮ ᱦᱚᱸᱜᱼᱚᱭ ᱱᱤᱝᱠᱟᱹᱼᱼ ᱨᱚᱯᱚᱲ ᱨᱚᱯᱚᱲ ᱛᱮᱥᱮ ᱚᱠᱛᱚ ᱦᱚᱸ ᱵᱟᱝ ᱵᱩᱡᱷᱟᱹᱣ ᱧᱟᱢᱚᱜᱼᱟ ᱜᱚᱢᱠᱮ ᱪᱮᱫ ᱞᱤᱧ ᱞᱟᱹᱭ ᱟᱵᱤᱱᱟ᱾ ᱟᱫᱚ ᱱᱤᱛᱳᱜ ᱫᱚ ᱫᱚᱦᱚᱭ ᱟᱵᱚᱱ ᱥᱮ ᱪᱮᱫ?
ᱦᱚᱸ ᱫᱚᱦᱚᱭ ᱟᱞᱤᱧ ᱟᱹᱞᱤᱧ ᱦᱚᱸ ᱟᱹᱞᱤᱧ ᱱᱟᱦᱟᱜ ᱞᱤᱧ ᱠᱚᱞᱟ ᱦᱮᱸ,
ᱦᱩᱸ ᱦᱩᱸ ᱦᱩᱸ᱾
ᱢᱟᱸ ᱛᱚᱵᱮ ᱦᱮᱸ ᱜᱚᱢᱠᱮ ᱤᱱᱠᱟ ᱜᱮ᱾